ᱡᱚᱦᱟᱸᱨ ᱜᱮ
ᱦᱮᱸ ᱡᱚᱦᱟᱸᱨ ᱜᱮ
ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱦᱟᱹᱭ ᱱᱟᱯᱟᱭ ᱜᱮᱭᱟ ᱯᱮ ᱛᱚ
ᱦᱮᱸ ᱱᱤᱛᱚᱜ ᱫᱚ ᱱᱟᱯᱟᱭ ᱜᱮᱭᱟ ᱥᱟᱶᱛᱮ ᱥᱟᱱᱟᱢ ᱚᱲᱟᱜ ᱦᱚᱲ ᱦᱚᱸ ᱱᱟᱯᱟᱭ ᱜᱮ ᱢᱮᱱᱟᱜ ᱟᱠᱟᱜ ᱞᱮᱭᱟ ᱨᱮ ᱟᱯᱮᱜᱮ ᱚᱠᱟ ᱞᱮᱠᱟ ᱢᱮᱱᱟᱜ ᱯᱮᱭᱟ
ᱟᱞᱮ ᱦᱚᱸ ᱱᱟᱯᱟᱭᱜᱮ ᱥᱟᱶᱛᱮ ᱥᱟᱱᱟᱢ ᱦᱚᱲ ᱜᱮ ᱱᱟᱯᱟᱭ ᱜᱮ ᱢᱮᱱᱟᱜ ᱟᱠᱟᱜ ᱠᱚ ᱱᱤᱛᱚᱜ ᱦᱟᱹᱵᱤᱡ ᱫᱚ
ᱟᱪᱪᱷᱟ ᱟᱪᱪᱷᱟ ᱦᱮᱸ ᱱᱟᱯᱟᱭ ᱵᱚᱱ ᱛᱟᱦᱮᱸ ᱞᱮᱱᱠᱷᱟᱱ ᱜᱮ ᱱᱟᱯᱟᱭ ᱥᱮ ᱪᱮ
ᱮᱸ ᱟᱯᱮ ᱥᱮᱫ ᱦᱮᱸ ᱱᱤᱛᱚᱜ ᱫᱚ ᱱᱤᱛᱚᱜ ᱫᱚ ᱪᱮᱫ ᱦᱚᱸ ᱵᱟᱝ ᱱᱤᱛᱚᱜ ᱫᱚ ᱚᱱᱟ ᱪᱟᱥ ᱠᱚᱜᱮ ᱧᱮᱞ ᱵᱟᱲᱟ ᱦᱩᱭᱩᱜ ᱠᱟᱱᱟ
ᱟᱪᱪᱷᱟ ᱮᱛᱚᱦᱚᱵ ᱠᱟᱜᱯᱮ ᱪᱟᱥ ᱠᱚᱫᱚ?
ᱦᱳᱭ ᱮᱛᱚᱦᱚᱵ ᱠᱟᱜᱞᱮ ᱨᱚᱦᱚᱭ ᱠᱚ ᱦᱩᱭᱩᱜ ᱠᱟᱱᱟ ᱾
ᱟᱪᱪᱷᱟ ᱟᱪᱪᱷᱟ ᱾
ᱟᱨ ᱟᱯᱮ ᱥᱮᱫ ᱫᱚ?
ᱦᱮᱸ ᱟᱞᱮ ᱥᱮᱱ ᱦᱚᱸ ᱦᱟᱜ ᱱᱤᱛᱚᱜ ᱞᱮᱠᱟ ᱫᱚ ᱪᱟᱥᱵᱟᱥ ᱨᱮᱜᱮ ᱱᱟᱜ ᱥᱟᱱᱟᱢ ᱢᱟᱹᱱᱢᱤ ᱪᱷᱩᱴᱟᱹᱣ ᱨᱮ ᱢᱮᱱᱟᱜ ᱠᱚᱣᱟ ᱡᱟᱜᱮ ᱾ ᱥᱮᱨᱢᱟ ᱡᱟᱹᱲᱤ ᱩᱱᱟᱹᱜ ᱡᱟᱹᱥᱛᱤ ᱵᱟᱭ ᱡᱟᱹᱲᱤᱭ ᱟᱠᱟᱫ ᱛᱮ ᱱᱟᱦᱟᱜ ᱟᱭᱢᱟ ᱦᱚᱲ ᱫᱚ ᱱᱷᱟᱦᱟᱜ ᱵᱟᱝ ᱫᱟᱜ ᱟᱠᱟᱱ ᱛᱟᱠᱚ ᱛᱮ ᱩᱱᱠᱩ ᱫᱚ ᱱᱷᱟᱦᱟᱜ ᱮᱢᱱᱤ ᱜᱮ ᱢᱮᱱᱟᱜ ᱦᱟᱛᱟᱲ ᱠᱚᱣᱟ ᱟᱨ ᱡᱟᱦᱟᱸᱭ ᱠᱚᱣᱟᱜ ᱫᱟᱜ ᱵᱟᱲᱟᱣ ᱟᱠᱟᱱᱟ ᱩᱱᱠᱩ ᱫᱚ ᱟᱹᱰᱤ ᱠᱩᱨᱩᱢᱩᱴᱩ ᱠᱚ ᱞᱟᱜᱟᱣ ᱟᱠᱟᱱᱟ ᱾
ᱟᱪᱪᱷᱟ ᱟᱪᱪᱷᱟ ᱾
ᱢᱮᱱᱫᱚ ᱟᱵᱚ ᱥᱟᱱᱛᱟᱲ ᱢᱟᱹᱱᱢᱤ ᱫᱚ ᱡᱟᱜ ᱜᱮ ᱦᱳᱭᱛᱳ ᱮᱴᱟᱜ ᱫᱤᱭᱮ ᱫᱚ ᱦᱳᱭᱛᱳ ᱴᱟᱠᱟ ᱯᱚᱭᱥᱟ ᱵᱟᱵᱚᱱ ᱟᱨᱡᱟᱣ ᱫᱟᱲᱮᱭᱟᱜ ᱨᱮᱦᱚᱸ ᱾ ᱡᱟᱜᱮ ᱟᱵᱚᱣᱟᱜ ᱢᱤᱫ ᱵᱤᱛᱟᱹ ᱞᱟᱡ ᱞᱟᱹᱜᱤᱫ ᱫᱚ ᱱᱤᱦᱟᱹᱛᱤ ᱡᱚᱢ ᱢᱟ ᱞᱟᱜᱟᱣ ᱟᱵᱚᱱ ᱜᱮᱭᱟ ᱾
ᱦᱳᱭ ᱦᱳᱭ ᱾
ᱦᱮᱸ ᱟᱨ ᱚᱱᱟ ᱞᱟᱹᱜᱤᱫ ᱛᱮᱢᱟ ᱠᱩᱨᱩᱢᱩᱴᱩ ᱢᱟ ᱱᱤᱦᱟᱹᱛᱤ ᱫᱩᱠ ᱫᱚᱨᱠᱟᱨ ᱠᱟᱱᱟ ᱾
ᱦᱳᱭ ᱚᱱᱟ ᱪᱟᱥ ᱫᱚ ᱞᱟᱹᱠᱛᱤᱜ ᱠᱟᱱ ᱜᱮᱭᱟ ᱾
ᱦᱮᱸ ᱾
ᱟᱪᱪᱷᱟ ᱛᱟᱦᱞᱮ ᱟᱯᱮᱥᱮᱫ ᱫᱚ ᱟᱨ ᱪᱮᱫ ᱠᱚᱠᱚ ᱪᱟᱥ ᱜᱮᱭᱟ ᱚᱱᱠᱟ?
ᱪᱟᱥ ᱵᱚᱞᱛᱮ ᱫᱚ ᱟᱹᱰᱤ ᱟᱭᱢᱟ ᱜᱮ ᱱᱤᱛᱚᱜ ᱥᱚᱢᱚᱭ ᱫᱚ ᱱᱟᱦᱟᱸᱜ ᱦᱩᱲᱩ ᱨᱮᱜᱮ ᱡᱟᱹᱥᱛᱤ ᱱᱟᱦᱟᱸᱜ ᱠᱩᱨᱩᱢᱩᱴᱩ ᱭᱟᱠᱚ ᱾ ᱟᱨ ᱚᱱᱠᱟ ᱡᱟᱦᱟᱸᱭ ᱠᱚ ᱪᱟᱹᱥᱤ ᱢᱮᱱᱫᱚ ᱥᱚᱵᱽᱡᱤ ᱠᱚ ᱡᱟᱦᱟᱸᱭ ᱠᱚ ᱪᱟᱥ ᱜᱮᱭᱟ ᱩᱱᱠᱩ ᱠᱚᱦᱚᱸ ᱢᱤᱫ ᱵᱟᱨ ᱫᱚ ᱥᱚᱵᱽᱡᱤ ᱢᱮᱱᱟᱜ ᱛᱟᱠᱚ ᱜᱮᱭᱟ ᱥᱮ ᱚᱱᱟ ᱠᱚᱨᱮ ᱱᱟᱜ ᱠᱚ ᱫᱷᱮᱭᱟᱱᱟᱜ ᱠᱟᱱ ᱜᱮᱭᱟ ᱾
ᱟᱪᱪᱷᱟ ᱾
ᱦᱮᱸ ᱠᱟᱨᱚᱱ ᱾ ᱟᱞᱮ ᱥᱟᱢᱱᱮ ᱨᱮ ᱴᱟᱴᱟ ᱵᱟᱡᱟᱨ ᱢᱮᱱᱟᱜᱼᱟ ᱛᱚ, ᱛᱟᱦᱚᱞᱮ ᱚᱱᱟᱛᱮ ᱚᱱᱛᱮ ᱱᱷᱟᱦᱟᱜ ᱠᱚ ᱤᱫᱤ ᱞᱮᱠᱷᱟᱱ ᱟᱹᱰᱤ ᱟᱭᱢᱟ ᱧᱚᱜ ᱠᱟᱹᱢᱤ ᱫᱚ ᱵᱟᱝᱜᱮ ᱠᱟᱹᱢᱤ ᱦᱚᱸᱠᱚ ᱪᱟᱞᱟᱜ ᱜᱮᱭᱟ ᱟᱭᱢᱟ ᱦᱚᱲ ᱾ ᱟᱨ ᱥᱚᱵᱡᱤ ᱯᱟᱹᱛᱤ ᱦᱚᱸᱠᱚ ᱤᱫᱤ ᱜᱮᱭᱟ ᱚᱱᱛᱮ ᱫᱚ ᱱᱷᱟᱸᱜ ᱫᱟᱢ ᱠᱚ ᱧᱟᱢ ᱧᱚᱜᱟ ᱾
ᱟᱪᱪᱷᱟ ᱾
ᱢᱮᱱᱫᱚ ᱱᱤᱛᱚᱜ ᱫᱚ ᱱᱷᱟᱸᱜ ᱚᱱᱠᱟ ᱫᱚ ᱧᱮᱞᱚᱜ ᱠᱟᱱᱟ ᱡᱟᱹᱥᱛᱤ ᱵᱷᱤᱱᱰᱤ ᱞᱟᱣᱠᱤ, ᱠᱚᱸᱦᱚᱸᱰᱟ ᱾ ᱟᱨ ᱵᱮᱸᱜᱟᱲ, ᱢᱟᱹᱨᱤᱪ ᱚᱱᱮ ᱚᱱᱟ ᱠᱚ ᱱᱟᱦᱟᱸᱜ ᱡᱟᱹᱥᱛᱤ ᱫᱚ ᱢᱮᱱᱟᱜ ᱟᱠᱟᱜᱼᱟ
ᱟᱪᱪᱷᱟ ᱢᱟᱱᱮ ᱡᱚᱢ ᱞᱟᱹᱜᱤᱫ ᱦᱚᱸᱯᱮ ᱪᱟᱥ ᱜᱮᱭᱟ ᱟᱨ ᱟᱠᱷᱨᱤᱧ ᱞᱟᱹᱜᱤᱜ ᱦᱚᱸ ᱵᱟᱝ?
ᱦᱮᱸ ᱢᱮᱱᱫᱚ ᱡᱚᱢ ᱞᱟᱹᱜᱤᱫ ᱫᱚ ᱠᱷᱩᱵᱴᱟ ᱠᱚᱢ ᱡᱟᱠᱜᱮ ᱾ ᱯᱨᱟᱭ ᱱᱟᱦᱟᱜ ᱟᱞᱮ ᱫᱤᱥᱚᱢ ᱫᱚ ᱚᱲᱟᱜ ᱯᱨᱚᱛᱤ ᱜᱮ ᱱᱟᱦᱟᱜ ᱪᱟᱥ ᱟᱠᱚ ᱚᱱᱠᱟ ᱫᱚ ᱾ ᱟᱹᱰᱤ ᱢᱤᱫ ᱵᱟᱨ ᱦᱚᱲ ᱦᱚᱭᱛᱳ ᱵᱟᱝᱠᱚ ᱪᱟᱥᱟ ᱟᱨ ᱟᱹᱠᱷᱨᱤᱧ ᱞᱟᱹᱜᱤᱜ ᱜᱮ ᱱᱟᱦᱟᱜ ᱡᱟᱹᱥ- ᱛᱤ ᱠᱚ ᱪᱟᱥᱟ ᱾
ᱟᱪᱪᱷᱟ ᱛᱟᱦᱚᱞᱮ ᱢᱟᱱᱮ ᱟᱯᱮ ᱥᱮᱱᱟᱜ ᱦᱩᱲᱩ ᱪᱟᱣᱞᱮ ᱠᱚᱫᱚ ᱚᱠᱟᱞᱮᱠᱟ ᱦᱩᱭᱩᱜ ᱜᱮᱭᱟ?
ᱦᱮᱸ ᱦᱩᱲᱩ ᱪᱟᱣᱞᱮ ᱢᱮᱱ ᱫᱚ ᱦᱩᱭ ᱫᱚ ᱦᱩᱭᱩᱜ ᱜᱮᱭᱟ ᱱᱟᱯᱟᱭ ᱜᱮ ᱟᱫᱚ ᱟᱨ ᱡᱟᱦᱟᱸ ᱞᱮᱠᱟ ᱦᱚᱭᱛᱳ ᱢᱮᱱᱫᱚ ᱟᱹᱰᱤ ᱫᱟᱹᱢᱤ ᱫᱟᱹᱢᱤ ᱪᱟᱣᱞᱮ ᱠᱚ ᱧᱟᱢᱚᱜ ᱜᱮᱭᱟ ᱠᱤᱨᱤᱧ ᱛᱮ ᱾ ᱦᱮᱸ ᱩᱱᱟᱹᱜ ᱮᱠᱴᱟ ᱫᱚ ᱵᱟᱝ ᱨᱮᱦᱚᱸ ᱡᱟᱜ ᱜᱮ ᱚᱱᱟ ᱠᱷᱚᱱ ᱫᱚ ᱠᱟᱹᱴᱤᱡ ᱠᱚᱢ ᱠᱚᱣᱟᱞᱤᱴᱤᱭᱟᱜ ᱫᱚ ᱵᱮᱱᱟᱜ ᱜᱮᱭᱟ, ᱡᱟᱜ ᱜᱮ ᱦᱩᱲᱩ ᱠᱚᱨᱮᱱᱟᱜ ᱧᱩᱛᱩᱢ ᱠᱚᱱ ᱦᱟᱸᱜ ᱵᱟᱲᱟᱭ ᱵᱟᱹᱱᱩᱜᱼᱟ ᱾ ᱛᱚ ᱵᱟᱝᱠᱷᱟᱱ ᱫᱚ ᱱᱤᱦᱟᱹᱛᱤ ᱞᱟᱹᱭ ᱦᱩᱭ ᱠᱚᱜ ᱜᱮᱭᱟ ᱾
ᱦᱳᱭ ᱛᱚ ᱟᱨ ᱦᱩᱲᱩ ᱠᱚᱫᱚ ᱢᱟᱱᱮ ᱵᱤᱞᱤ ᱠᱟᱛᱮᱜ ᱚᱱᱮ ᱪᱮᱫ ᱛᱮᱯᱮ ᱫᱟᱞ ᱦᱚᱪᱚᱭ ᱜᱮᱭᱟ ᱯᱮ ᱦᱚᱯᱟᱨ ᱛᱮ ᱥᱮ ᱚᱲᱟᱜ ᱨᱮ ᱢᱮᱥᱤᱱ ᱛᱮ ᱥᱮ ᱠᱟᱴ ᱠᱚᱛᱮ ᱢᱟᱱᱮ ᱞᱟᱴᱷᱤ ᱛᱮᱯᱮ ᱫᱟᱞ ᱜᱮᱭᱟ?
ᱫᱚ ᱢᱮᱱᱟᱜ ᱠᱚᱣᱟ ᱦᱚᱯᱟᱨ ᱛᱮᱦᱚᱸ ᱠᱚ ᱠᱚᱨᱟᱣ ᱜᱮᱭᱟ ᱢᱮᱱᱠᱷᱟᱱ, ᱡᱟᱹᱥᱛᱤ ᱫᱚ ᱱᱟᱦᱟᱜ ᱢᱮᱥᱤᱱ ᱛᱮᱜᱮ ᱚᱲᱟᱜ ᱨᱮ ᱢᱮᱱ ᱫᱚ ᱥᱮᱫᱟᱭ ᱫᱚ ᱱᱟᱦᱟᱜ ᱚᱱᱟ ᱠᱟᱴᱟ ᱛᱮ ᱞᱮᱵᱮᱫ ᱠᱟᱛᱮᱫ ᱠᱚ ᱫᱟᱞᱮᱫ ᱛᱟᱦᱮᱸᱜᱼᱟ ᱾ ᱟᱨ ᱡᱟᱠᱜᱮ ᱱᱤᱛᱚᱜ ᱫᱚ ᱦᱚᱭᱛᱳ ᱛᱤᱱᱴᱟ ᱛᱤᱱ ᱪᱟᱨ ᱥᱮᱨᱢᱟ ᱢᱟᱲᱟᱝ ᱫᱚ ᱟᱨ ᱞᱮᱵᱮᱫ ᱛᱮᱠᱚ ᱫᱟᱞᱮᱫ ᱛᱟᱦᱮᱱᱟ, ᱱᱤᱛᱚᱜ ᱡᱟᱜᱮ ᱚᱱᱠᱟᱱᱟᱜ ᱚᱱᱟ ᱨᱮᱜᱮ ᱢᱮᱥᱤᱱ ᱯᱷᱤᱴᱤᱝ ᱜᱟᱱᱚᱜ ᱠᱟᱱᱟ ᱾
ᱦᱳᱭ ᱦᱳᱭ ᱾
ᱦᱮᱸ, ᱱᱤᱛᱚᱜ ᱫᱚ ᱚᱱᱟ ᱢᱮᱥᱤᱱ ᱛᱮᱜᱮ ᱱᱟᱦᱜ ᱠᱚ ᱫᱟᱞᱮᱜᱼᱟ ᱾
ᱟᱪᱪᱷᱟ, ᱢᱟᱱᱮ ᱛᱟᱦᱚᱞᱮ ᱱᱮ ᱛᱟᱨ ᱫᱚ ᱢᱟᱱᱮ ᱚᱱᱠᱟ ᱦᱚᱲ ᱫᱚ ᱵᱟᱹᱱᱩᱜ ᱟᱠᱟᱜ ᱠᱚᱣᱟ, ᱡᱟᱦᱟᱸᱭ ᱫᱚ ᱢᱟᱱᱮ ᱞᱟᱴᱷᱤ ᱠᱚᱛᱮ ᱠᱚ ᱫᱟᱞ ᱡᱚᱝᱟ ᱵᱟᱝ?
ᱦᱮᱸ, ᱚᱱᱠᱟᱱ ᱠᱚᱫᱚ ᱵᱟᱹᱱᱩᱜ ᱟᱠᱟᱫ ᱠᱚᱣᱟ ᱡᱟᱠ ᱡᱩᱜᱽ ᱯᱟᱞᱴᱟᱣ ᱤᱫᱤᱜ ᱠᱟᱱᱟ ᱛᱚ ᱚᱱᱠᱟᱜᱮ ᱟᱭᱢᱟ ᱟᱭᱢᱟ ᱯᱷᱮᱥᱮᱞᱤᱴᱤ ᱦᱚᱸ ᱚᱰᱚᱠ ᱪᱟᱞᱟᱜ ᱠᱟᱱᱟ᱾ ᱟᱨ ᱟᱵᱚ ᱟᱵᱚ ᱛᱷᱚᱲᱟ ᱟᱵᱚᱣᱟᱜ ᱦᱚᱲᱢᱚ ᱠᱚᱦᱚᱸ ᱠᱟᱹᱴᱤᱡ ᱮ ᱟᱨ ᱥᱮᱫᱟᱭ ᱨᱮᱱ ᱦᱚᱲ ᱞᱮᱠᱟ ᱫᱚ ᱱᱟᱦᱟᱸᱜ ᱵᱟᱵᱚᱱ ᱠᱟᱹᱢᱤ ᱫᱟᱲᱮᱭᱟᱜᱼᱟ ᱾
ᱦᱳᱭ ᱾
ᱮᱸ ᱡᱟᱠᱜᱮ ᱥᱮᱫᱟᱭ ᱡᱟᱦᱟᱸ ᱞᱮᱠᱟ ᱠᱚ ᱠᱷᱟᱴᱟᱣ ᱞᱮᱱᱟ, ᱩᱱᱠᱩ ᱫᱚ ᱟᱹᱰᱤ ᱡᱟᱹᱥᱛᱤ ᱜᱮ ᱚᱵᱚᱥᱥᱳᱭ ᱠᱷᱟᱴᱟᱣ ᱠᱟᱛᱮ ᱟᱵᱚ ᱡᱟᱦᱟᱸ ᱩᱰᱟᱹᱝ ᱫᱚᱦᱚ ᱫᱟᱲᱮ ᱠᱟᱫ ᱵᱚᱱᱟ,
ᱦᱳᱭ ᱦᱳᱭ, ᱩᱱᱫᱚ ᱦᱚᱲᱢᱚ ᱡᱤᱣᱤ ᱦᱚᱸ ᱢᱟᱱᱮ ᱟᱹᱰᱤ ᱥᱩᱥᱛᱷᱚ ᱥᱚᱵᱚᱞ ᱜᱮ ᱛᱟᱦᱮᱸ ᱠᱟᱱ ᱛᱟᱠᱚᱣᱟ ᱥᱮ?
ᱦᱳᱭ ᱟᱨ ᱟᱵᱮᱱ ᱫᱚ ᱟᱯᱮ ᱥᱮᱱ ᱫᱚ ᱪᱮᱫ ᱠᱚ ᱢᱮᱱᱟ? ᱦᱩᱲᱩ ᱠᱚᱯᱮ ᱪᱟᱥᱚᱜ ᱜᱮᱭᱟ ᱥᱮ ᱚᱱᱠᱟᱱᱟᱜ ᱟᱨᱚ, ᱟᱨ ᱥᱚᱵᱽᱡᱤ ᱠᱚᱦᱚᱸ ᱯᱮ ᱪᱟᱥᱚᱜ ᱜᱮᱭᱟ?
ᱵᱟᱝ ᱜᱮ ᱟᱞᱮ ᱥᱮᱫ ᱫᱚ ᱦᱩᱲᱩ ᱠᱚᱜᱮ ᱠᱚ ᱪᱟᱥ ᱜᱮᱭᱟ ᱵᱟᱹᱲᱛᱤ ᱫᱚ᱾ ᱟᱨ ᱥᱚᱵᱡᱤ ᱫᱚ ᱚᱱᱠᱟ ᱫᱚ ᱵᱟᱝ ᱦᱩᱭᱩᱜ ᱜᱮᱭᱟ ᱪᱟᱥ ᱫᱚ ᱾ᱩᱝ ᱩᱸ ᱡᱟᱦᱟᱸ ᱚᱲᱟᱜ ᱡᱚᱢ ᱞᱮᱠᱟ ᱠᱚ ᱪᱟᱥ ᱜᱮᱭᱟ, ᱟᱠᱷᱨᱤᱧ ᱵᱟᱲᱟ ᱞᱮᱠᱟ ᱫᱚ ᱵᱟᱝᱠᱚ ᱪᱟᱥ ᱜᱮᱭᱟ ᱾
ᱟᱪᱪᱷᱟ ᱟᱪᱪᱷᱟ ᱾ ᱦᱮᱸᱜ ᱦᱮᱸ, ᱢᱮᱱᱫᱚ ᱱᱟᱯᱟᱭ ᱜᱮᱭᱟ ᱚᱱᱟ ᱦᱚᱸ, ᱠᱟᱨᱚᱱ ᱱᱤᱛᱚᱜ ᱢᱟ ᱱᱮᱛᱟᱨ ᱢᱟ ᱧᱮᱞᱚᱜ ᱠᱟᱱᱟ ᱡᱟᱹᱥᱛᱤ ᱟᱭᱢᱟ ᱟᱭᱢᱟ ᱥᱟᱨ ᱠᱮᱢᱤᱠᱮᱞ ᱠᱚ ᱮᱥᱯᱨᱮ ᱯᱷᱮᱥᱯᱨᱮ ᱠᱟᱛᱮ ᱠᱚ ᱟᱠᱷᱨᱤᱧᱮᱫ ᱜᱮᱭᱟ ᱦᱮ ᱛᱚ ᱡᱟᱠᱜᱮ ᱚᱲᱟᱜ ᱨᱮ ᱾ ᱡᱟᱦᱟᱸ ᱩᱰᱟᱹᱝᱜ ᱜᱮ ᱡᱚᱢᱟᱜ ᱠᱚ ᱠᱩᱞᱤᱭᱟ ᱚᱲᱟᱜ ᱨᱮ ᱪᱟᱥ ᱵᱟᱥ ᱠᱟ ᱛᱮ ᱚᱱᱟ ᱫᱚ ᱱᱟᱦᱜ ᱱᱤᱡᱮ ᱥᱮ ᱡᱟᱠᱜᱮ ᱡᱟᱦᱟᱱᱟᱜ ᱰᱟᱝᱨᱤ ᱜᱩᱨᱤᱡ ᱠᱚ ᱮᱢ ᱠᱟ ᱠᱟᱛᱮ ᱜᱮ ᱱᱟᱦᱜ ᱵᱚᱱ ᱪᱟᱥᱟ ᱚᱲᱟᱜ ᱠᱚᱨᱮ ᱫᱚ ᱥᱟᱨ ᱪᱟᱯᱟᱱ ᱫᱚ ᱩᱱᱟᱹᱜ ᱵᱟᱵᱚᱱ ᱮᱢᱟᱜ ᱜᱮᱭᱟ ᱦᱮᱸ ᱟᱨ ᱚᱱᱟ ᱡᱩᱫᱤ ᱵᱚᱱ ᱡᱚᱢᱟ ᱟᱵᱚᱣᱟᱜ ᱦᱚᱲᱢᱚ ᱡᱤᱣᱤ ᱦᱚᱸ ᱱᱟᱹᱭᱜᱮ ᱱᱟᱯᱟᱭᱜᱮ ᱛᱟᱦᱮᱱᱟ ᱟᱨ
ᱦᱮᱸ ᱾
ᱦᱮᱸ ᱟᱨ ᱵᱟᱝᱠᱷᱟᱱ ᱱᱮᱛᱟᱨ ᱢᱟ ᱧᱮᱞᱚᱜ ᱠᱟᱱᱟ ᱦᱳᱭᱛᱚ ᱡᱟᱦᱟᱸ ᱯᱷᱚᱥᱚᱞ ᱟᱹᱰᱤ ᱟᱛᱷᱥᱱ ᱫᱤᱱ ᱞᱟᱜᱟᱜᱼᱟ ᱰᱮᱨᱤ ᱛᱮ ᱟᱭᱟᱜ ᱫᱟᱨᱮ ᱞᱮᱠᱟᱛᱮ ᱟᱨ ᱚᱱᱟ ᱯᱷᱚᱥᱚᱞ ᱱᱟᱦᱟᱜ ᱩᱰᱩᱠ ᱦᱚᱪᱚᱭᱮᱫᱼᱟ ᱠᱚ ᱯᱨᱟᱭ ᱮᱠᱢᱟᱥ ᱚᱱᱠᱟ ᱱᱟᱜ ᱞᱟᱜᱟ ᱠᱟᱱᱟ ᱟᱨ ᱩᱰᱩᱠᱮᱜᱼᱟ ᱠᱚ ᱟᱨ ᱚᱱᱟ ᱦᱚᱭᱛᱳ ᱛᱤᱱ ᱢᱟᱥ ᱞᱟᱜᱟᱜᱼᱟ ᱚᱱᱟ ᱯᱷᱚᱥᱚᱞ ᱩᱰᱩᱠᱚᱜ ᱛᱮ ᱾
ᱦᱮᱸ ᱢᱟᱱᱮ ᱢᱟᱲᱟᱝ ᱧᱚᱜ ᱨᱮᱠᱚ ᱩᱰᱩ ᱦᱚᱪᱚᱭᱮᱫᱟ ᱾
ᱦᱮᱸ, ᱟᱫᱚ ᱡᱟᱠᱜᱮ ᱩᱱ ᱦᱳᱭ, ᱱᱚᱜᱼᱚᱱᱟ ᱠᱚ ᱮ ᱟᱹᱰᱤ ᱵᱮᱥ ᱯᱮ ᱠᱟᱹᱢᱤᱭᱮᱫᱼᱟ ᱟᱯᱮ ᱚᱲᱟᱜ ᱨᱮ ᱡᱚᱢ ᱞᱟᱹᱜᱤᱫ ᱫᱚ ᱾ ᱟᱞᱮ ᱥᱮᱱ ᱫᱚ ᱦᱟᱸᱜ ᱠᱤᱨᱤᱧ ᱠᱟᱛᱮ ᱜᱮ ᱡᱟᱹᱥᱛᱤ ᱞᱮ ᱡᱚᱢᱟ ᱾
ᱟᱪᱪᱷᱟ, ᱟᱨ ᱟᱯᱮ ᱥᱮᱫ ᱫᱚ ᱚᱱᱠᱟ ᱦᱩᱭ ᱦᱚᱸᱛᱚ ᱦᱩᱭᱩᱜ ᱜᱮᱭᱟ ᱢᱟᱱᱮ ᱟᱠᱷᱨᱤᱧ ᱦᱚᱸᱛᱚ ᱠᱚ ᱟᱠᱷᱨᱤᱧ ᱜᱮᱭᱟ ᱥᱮ? ᱢᱟᱱᱮ ᱵᱟᱲᱛᱤ ᱦᱩᱭ ᱦᱚᱸ ᱦᱩᱭᱩᱜ ᱜᱮᱭᱟ ᱾
ᱦᱮᱸ, ᱟᱫᱚ ᱡᱟᱠᱜᱮ ᱚᱱᱠᱟ ᱫᱚ ᱦᱟᱸᱜ ᱟᱵᱚ, ᱦᱮᱸ ᱞᱟᱹᱭᱵᱤᱱ
ᱟᱞᱮ ᱥᱮᱫ ᱫᱚ ᱚᱱᱠᱟ ᱦᱩᱭ ᱦᱚᱸᱛᱚ ᱵᱟᱝ ᱦᱩᱭᱩᱜ ᱜᱮᱭᱟ ᱵᱟᱠᱷᱟᱱ, ᱢᱟᱱᱮ ᱟᱞᱮ ᱦᱚᱸᱮ ᱟᱠᱷᱨᱤᱧ ᱠᱮᱭᱟ ᱠᱚ ᱟᱠᱷᱨᱤᱧ ᱠᱟᱛᱮ ᱜᱮᱞᱮ ᱡᱚᱢ ᱠᱮᱭᱟ, ᱟᱫᱚ ᱚᱱᱠᱟ ᱦᱩᱭ ᱵᱟᱝ ᱦᱩᱭᱩᱜ ᱛᱮ ᱟᱫᱚ ᱡᱟᱠᱜᱮ ᱨᱮ ᱜᱮᱠᱚ ᱪᱟᱥ ᱜᱮᱭᱟ ᱠᱚ ᱾
ᱟᱪᱪᱷᱟ ᱾ ᱦᱮᱸ, ᱢᱮᱱᱞᱮᱠᱷᱟᱱ ᱫᱚ ᱱᱮᱛᱟᱨ ᱟᱜ ᱡᱩᱜᱽ ᱨᱮᱫᱚ ᱱᱟᱦᱜ ᱚᱱᱟ ᱥᱤᱢᱯᱤᱞᱤ ᱦᱚᱨ ᱛᱮᱫᱚ ᱱᱟᱦᱜ ᱵᱟᱝᱜᱮ ᱦᱩᱭᱩᱜᱼᱟ ᱢᱮᱱᱫᱚ ᱚᱱᱮ ᱥᱟᱨ ᱪᱟᱯᱟᱱ ᱥᱮ ᱚᱱᱠᱟ ᱱᱟᱜ ᱠᱮᱢᱤᱠᱮᱞ ᱮᱢ ᱠᱟᱛᱮ ᱜᱮ ᱱᱟᱸᱜ ᱠᱚ ᱦᱩᱭ ᱦᱚᱪᱚᱭᱮᱫᱼᱟ ᱾
ᱦᱳᱭ ᱦᱳᱭ ᱾
ᱦᱮᱸ ᱾ ᱦᱮᱸ, ᱟᱵᱚ ᱥᱟᱱᱛᱟᱲ ᱢᱟᱹᱱᱢᱤ ᱡᱟᱠ ᱦᱮᱸ ᱞᱟᱹᱭ ᱢᱮ ᱢᱮᱱ ᱾ ᱟᱫᱚ ᱱᱚᱜᱼᱚᱭ ᱟᱵᱚ ᱡᱟᱦᱟᱸ ᱛᱤᱱᱟᱹᱜ ᱥᱟᱱᱛᱟᱲ ᱦᱚᱭ ᱢᱮᱱᱟᱜ ᱠᱚ ᱢᱮᱱᱟᱜ ᱵᱚᱱ ᱱᱮᱛᱟᱨ ᱢᱟ ᱧᱮᱞᱚᱜ ᱠᱟᱱᱟ ᱡᱟᱹᱥᱛᱤ ᱡᱟᱜᱮ ᱥᱮᱫᱟᱭ ᱦᱟᱯᱲᱟᱢ ᱠᱚᱫᱚ ᱱᱟᱦᱟᱸᱜ ᱟᱹᱰᱤ ᱟᱭᱢᱟ ᱫᱤᱱ ᱠᱚ ᱴᱮᱠᱟᱣ ᱞᱮᱱᱟ ᱦᱳᱭᱛᱳ ᱩᱱ ᱚᱠᱛᱚ ᱚᱱᱟ ᱠᱚ ᱵᱟᱝ ᱛᱟᱦᱮᱸ ᱠᱟᱱᱛᱮ ᱥᱟᱨ ᱪᱟᱯᱟᱱ ᱠᱚ ᱦᱚᱸ ᱦᱮᱸ ᱟᱨ ᱱᱮᱛᱟᱨ ᱫᱚ ᱧᱮᱞᱚᱜ ᱠᱟᱱᱟ ᱡᱟᱹᱥᱛᱤ ᱢᱟᱦᱟ ᱼᱼ ᱱᱟᱜᱟ ᱥᱟᱴ ᱚᱱᱠᱟ ᱱᱟᱦᱟᱜ ᱵᱚᱱ ᱴᱮᱠᱟᱜ ᱠᱟᱱᱟ ᱥᱟᱴ ᱵᱚᱪᱷᱚᱨ ᱤᱱᱠᱟᱹ
ᱦᱳᱭ ᱦᱳᱭ
ᱥᱮᱫᱟᱭ ᱨᱮᱱ ᱦᱚᱲ ᱫᱚ ᱱᱟᱦᱟᱜ ᱥᱚ ᱠᱚ ᱯᱟᱨᱚᱢᱮᱫ ᱛᱟᱦᱮᱱ ᱜᱮᱭᱟ ᱢᱤᱫ ᱵᱟᱨ ᱫᱚ
ᱦᱳᱭ
ᱚᱱᱟ ᱠᱚ ᱡᱚᱢ ᱠᱟᱛᱮᱫ ᱜᱮ ᱱᱟᱦᱟᱸᱜ ᱟᱵᱚᱣᱟᱜ ᱦᱚᱲᱢᱚ ᱡᱤᱣᱤ ᱵᱚᱱ ᱵᱟᱹᱲᱤᱡ ᱮᱫᱟ ᱥᱮ ᱚᱱᱠᱟᱱᱟᱜ ᱨᱳᱜᱽ ᱟᱡᱟᱨ ᱥᱮ ᱵᱟᱹᱲᱤᱡ ᱚᱨᱥᱚᱝ ᱵᱚᱱ ᱠᱷᱟᱹᱲ ᱡᱚᱱᱚᱜ ᱠᱟᱱᱟ
ᱦᱳᱭ ᱦᱳᱭ ᱟᱵᱚ ᱛᱮᱜᱮ ᱟᱝ
ᱦᱩᱸ
ᱦᱭᱛᱚ ᱟᱨ ᱦᱳᱚᱭ ᱡᱮ ᱢᱟᱱᱮ ᱠᱷᱮᱛ ᱵᱟᱹᱫᱽ ᱠᱚᱨᱮ ᱥᱟᱨ ᱵᱚᱱ ᱮᱢᱟᱜ ᱠᱟᱱᱟ ᱱᱚᱣᱟ ᱨᱮᱱᱟᱜ ᱵᱟᱹᱲᱤᱡ ᱚᱨᱥᱚᱝ ᱵᱮᱱ ᱞᱟᱹᱭ ᱫᱟᱲᱮᱭᱟᱜᱼᱟ
ᱮ ᱵᱟᱹᱲᱤᱡ ᱚᱨᱥᱚᱝ ᱫᱚ ᱢᱮᱱᱫᱚ ᱡᱟᱜᱮ ᱟᱵᱚ ᱟᱢ ᱟᱵᱚ ᱛᱮᱜᱮ ᱢᱟᱱᱮ ᱥᱮᱫᱟᱭ ᱦᱚᱲ ᱫᱚ ᱱᱟᱦᱟᱜ ᱚᱱᱟ ᱠᱚᱫᱚ ᱵᱟᱝᱠᱚ ᱦᱮᱣᱟ ᱟᱠᱟᱫ ᱛᱟᱦᱮᱱᱟ ᱱᱤᱛᱚᱜ ᱫᱚ ᱦᱳᱭᱛᱚ ᱱᱤᱛᱚᱜ ᱫᱚ ᱢᱚᱱᱮ ᱠᱟᱜ ᱵᱮᱱ ᱥᱮᱫᱟᱭ ᱞᱮᱠᱟ ᱵᱚᱱ ᱪᱟᱥᱟ ᱢᱮᱱᱫᱚ ᱜᱩᱨᱤᱡ ᱛᱮ ᱡᱟᱜ ᱩᱰᱟᱹᱝ ᱪᱟᱥᱚᱜᱼᱟ ᱪᱟᱥᱼᱟ ᱦᱭᱛ ᱛᱚ ᱩᱱᱟᱹᱜ ᱮᱠᱴᱟ ᱵᱟᱝ ᱦᱩᱭᱩᱜᱼᱟ ᱢᱮᱱᱠᱷᱟᱱ ᱡᱟᱦᱟᱸ ᱦᱩᱭᱩᱜᱼᱟ ᱟᱵᱚᱣᱟᱜ ᱦᱚᱲᱢᱚ ᱞᱟᱹᱜᱤᱫ ᱛᱮᱜᱮ ᱵᱮᱥ ᱛᱟᱦᱮᱱ ᱞᱟᱹᱜᱤᱫ ᱛᱮᱜᱮ ᱦᱩᱭᱩᱜᱼᱟ ᱟᱨ ᱚᱱᱟ ᱛᱮᱫᱚ ᱱᱟᱦᱟᱜ ᱢᱮᱫ ᱢᱮᱫ ᱫᱚ ᱱᱟᱦᱜ ᱵᱟᱝ ᱯᱮᱨᱮᱡᱚᱜ ᱛᱟᱵᱚᱱᱟ ᱥᱮ ᱢᱚᱱᱮ ᱦᱚᱸ ᱵᱟᱝ ᱯᱮᱨᱮᱡᱚᱜ ᱛᱟᱵᱚᱱᱟ
ᱦᱳᱭ
ᱟᱨ ᱱᱮᱛᱟᱨ ᱫᱚ ᱡᱟᱹᱥᱛᱤ ᱧᱮᱞᱚᱜ ᱠᱟᱱᱟ ᱡᱮ ᱵᱟᱝ ᱦᱳᱭᱛᱳ ᱡᱟᱦᱟᱱᱟᱜ ᱜᱤᱧ ᱮᱢᱚᱜᱢᱟᱫ ᱢᱟᱱᱮ ᱦᱩᱲᱩ ᱡᱟᱹᱥᱛᱤ ᱜᱮᱞᱮᱫ ᱛᱤᱧ ᱢᱟ ᱥᱮ ᱦᱩᱲᱩ ᱡᱟᱹᱥᱛᱤ ᱦᱩᱭᱩᱜ ᱛᱤᱧ ᱢᱟ ᱚᱱᱮ ᱚᱱᱟ ᱵᱚᱱ ᱧᱮᱞᱫᱟ ᱢᱚᱱᱮ ᱨᱮ ᱢᱚᱱᱮ ᱯᱮᱨᱮᱡ ᱟᱨ ᱢᱮᱸᱫ ᱨᱮ ᱢᱮᱸᱫ ᱯᱮᱨᱮᱡ
ᱦᱳᱭ
ᱱᱚᱜᱼᱚᱭ ᱡᱮ ᱟᱵᱚ ᱛᱤᱱᱟᱹᱜ ᱵᱟᱹᱲᱤᱡ ᱚᱨᱥᱚᱝ ᱵᱚᱞᱚ ᱟᱵᱚᱱ ᱠᱟᱱᱟ ᱚᱱᱟ ᱫᱚ ᱱᱟᱦᱟᱜ ᱟᱨ ᱵᱩᱡᱽ ᱦᱚᱸᱵᱚᱱ ᱵᱩᱡᱮᱫ ᱜᱮᱭᱟ ᱮᱱᱛᱮ ᱨᱮᱦᱚᱸᱵᱚᱱ ᱠᱚᱨᱟᱣᱮᱫ ᱜᱮᱭᱟ
ᱦᱮᱸ ᱢᱟᱱᱮ ᱚᱱᱮ ᱟᱵᱚ ᱛᱮᱜᱮ ᱟᱵᱚ ᱢᱚᱱᱮ ᱵᱤᱥ ᱵᱚᱱ ᱡᱚᱢᱮᱫᱼᱟ
ᱦᱳᱭ
ᱟᱪᱪᱷᱟ ᱟᱨ ᱱᱚᱜ ᱚᱭ ᱡᱮ ᱥᱟᱨ ᱪᱟᱯᱟᱞ ᱵᱚᱱ ᱮᱢᱟᱜ ᱠᱟᱱᱟ ᱦᱳᱭ ᱟᱨ ᱚᱱᱟ ᱥᱟᱨᱥᱪᱟᱯᱟᱞ ᱠᱷᱟᱹᱛᱤᱨ ᱛᱮ ᱦᱟᱱᱮ ᱠᱷᱮᱛ ᱵᱟᱹᱫᱽ ᱨᱮᱱᱟᱜ ᱦᱟᱥᱟ ᱠᱚᱦᱚᱸ ᱵᱟᱹᱲᱤᱡᱚᱜ ᱠᱟᱱᱟ ᱥᱮ
ᱦᱳᱭ ᱢᱮᱱᱫᱚ ᱦᱮᱣᱟᱜ ᱠᱟᱱᱟ ᱡᱮᱢᱚᱱᱤ ᱮ ᱯᱚᱨᱚᱵᱚᱨᱛᱤ ᱠᱟᱞ ᱨᱮᱫᱚ ᱱᱟᱜ ᱦᱭᱛᱳ ᱡᱟᱦᱟᱸᱭ ᱠᱚ ᱦᱳᱭ ᱱᱮᱛᱟᱨ ᱢᱟ ᱟᱹᱰᱤ ᱟᱭᱢᱟ ᱜᱮ ᱥᱟᱨ ᱪᱟᱯᱟᱱ ᱠᱚᱦᱚᱸ ᱫᱟᱢᱚᱜ ᱠᱟᱱᱟ ᱟᱨ ᱚᱱᱠᱟᱜᱮ ᱡᱩᱫᱤ ᱩᱱ ᱚᱠᱛᱚ ᱯᱚᱭᱥᱟᱼ ᱯᱟᱹᱛᱤ ᱵᱟᱝ ᱛᱟᱦᱮᱱ ᱛᱟᱠᱚᱣᱟ ᱩᱱᱫᱚ ᱢᱮᱱᱫᱟ ᱮᱠᱟᱞ ᱜᱮ ᱱᱟᱦᱟᱜ ᱵᱟᱭ ᱦᱩᱭᱩᱜ ᱞᱟᱹᱜᱤᱫᱚᱜ ᱛᱟᱠᱚᱣᱟ ᱦᱩᱲᱩ ᱠᱚᱫᱚ
ᱦᱩᱸ ᱟᱨ ᱚᱱᱟ ᱥᱟᱶᱛᱮ ᱢᱟᱱᱮ ᱠᱷᱮᱛ ᱨᱮᱠᱚ ᱛᱟᱦᱮᱱ ᱩᱱᱠᱩ ᱡᱤᱵ ᱡᱚᱱᱛᱩᱣᱟᱜ ᱦᱮᱹ ᱠᱷᱚᱛᱤ ᱦᱩᱭᱩᱜ ᱠᱟᱱᱟ ᱟᱵᱚ ᱢᱟ ᱟᱵᱚᱣᱟᱜ ᱵᱚᱱ ᱠᱷᱚᱛᱤᱜ ᱜᱮᱭᱟ ᱚᱱᱟ ᱥᱟᱶᱛᱮ ᱩᱱᱠᱩᱣᱟᱜ ᱦᱚᱸᱵᱚᱱ ᱠᱷᱚᱛᱤ ᱛᱤᱭᱮᱜᱼᱟ ᱥᱟᱨ ᱪᱟᱯᱟ ᱠᱚ ᱮᱢ ᱠᱟᱛᱮᱜ
ᱦᱮᱸ ᱢᱮᱱ ᱟᱹᱰᱤ ᱟᱭᱢᱟ ᱦᱟᱹᱠᱩ ᱠᱟᱴᱠᱚᱢ ᱠᱚᱨᱮ ᱨᱟᱠᱟᱵ ᱦᱤᱡᱜ ᱜᱮᱭᱟ ᱠᱚ ᱜᱟ
ᱦᱳᱭ ᱦᱳᱭ ᱦᱩᱸ
ᱦᱩᱸ ᱩᱱᱠᱩ ᱠᱚᱦᱚᱸ ᱚᱱᱟ ᱠᱚ ᱥᱟᱨᱵᱤᱥ ᱠᱚ ᱥᱮᱴ ᱵᱟᱲᱟ ᱠᱟᱛᱮ ᱧᱮᱞ ᱵᱟᱲᱟ ᱦᱩᱭ ᱟᱠᱟᱱᱟ ᱜᱮᱭᱟ ᱵᱟᱝ ᱜᱚᱡ ᱠᱚᱜ-ᱟ ᱠᱚ ᱟᱨ ᱠᱚ ᱪᱟᱯᱮ ᱠᱚᱜ-ᱟ
ᱦᱳᱭ ᱟᱨ ᱮ ᱱᱚᱜ-ᱚᱭ ᱡᱮᱢᱚᱱ ᱤᱭᱟᱹ ᱥᱟᱨ ᱠᱚᱵᱚᱱ ᱮᱢᱟᱫᱟ ᱟᱨ ᱡᱩᱫᱤ ᱫᱟᱜ ᱠᱮᱜ-ᱟᱭ ᱛᱟᱦᱚᱞᱮ ᱚᱱᱟ ᱡᱟᱦᱟᱸ ᱥᱟᱨ ᱠᱷᱮᱛ ᱨᱮᱱᱟᱜ ᱡᱟᱦᱟᱸ ᱥᱟᱨ ᱫᱟᱜ ᱚᱱᱟ ᱫᱚ ᱟᱫᱚ ᱟᱹᱛᱩ ᱠᱟᱛᱮᱜ ᱟᱨᱚ ᱜᱟᱹᱰᱭᱟᱹ ᱠᱚᱨᱮ ᱵᱚᱞᱚᱜ ᱠᱟᱱᱟ ᱟᱨ ᱚᱱᱟ ᱜᱟᱹᱰᱭᱟᱹ ᱨᱮ ᱡᱟᱦᱟᱸ ᱛᱤᱱᱟᱹᱜ ᱦᱟᱹᱠᱩ ᱠᱚᱠᱚ ᱛᱟᱦᱮᱱᱟ ᱜᱚᱸᱝᱜᱷᱟ ᱠᱚ ᱨᱚᱠᱚᱡ ᱠᱚ ᱩᱱᱠᱩ ᱦᱚᱸᱠᱚ ᱜᱩᱡᱩᱜ ᱠᱟᱱᱟ ᱥᱮ ᱟᱨ ᱚᱱᱟ ᱛᱮ ᱟᱵᱚ ᱵᱚ ᱛᱩᱯᱩᱜ-ᱟ ᱚᱱᱟ ᱜᱟᱹᱰᱭᱟᱹ ᱫᱟᱜ ᱛᱮ᱾ ᱛᱟᱦᱚᱞᱮ ᱚᱸᱰᱮ ᱦᱚᱸ ᱵᱟᱹᱲᱤᱡ ᱚᱨᱥᱚᱝ ᱦᱩᱭᱩᱜ ᱛᱟᱵᱚᱱᱟ ᱟᱵᱚᱣᱟᱜ ᱦᱚᱲᱢᱚ ᱨᱮᱱᱟᱜ᱾
ᱦᱳᱭ᱾
ᱟᱨ ᱚᱱᱮ ᱚᱱᱠᱟ ᱟᱭᱢᱟ ᱞᱮᱠᱟᱱᱟᱜ ᱧᱮᱞ ᱧᱟᱢᱚᱜ-ᱟ, ᱡᱟᱦᱟᱸ ᱫᱚ ᱵᱟᱝ ᱢᱟᱱᱮ ᱟᱵᱚᱣᱟᱜ ᱦᱚᱲᱢᱚ ᱯᱚᱠᱠᱷᱮ ᱟᱵᱚᱣᱟᱜ ᱢᱟᱱᱮ ᱥᱚᱨᱤᱨ ᱯᱚᱠᱠᱷᱮ ᱵᱟᱝ ᱵᱷᱟᱜᱮᱜ-ᱟ, ᱛᱟᱹᱦᱟᱜ ᱟᱫᱚ ᱱᱤᱛᱳᱜ-ᱟᱜ ᱫᱤᱱ ᱠᱟᱞᱜᱮ ᱱᱚᱝᱠᱟᱣ ᱠᱟᱱᱟ ᱛᱚ ᱵᱟᱝ ᱵᱷᱟᱜᱮ ᱠᱟᱛᱮᱜ ᱦᱚᱸ ᱠᱚᱨᱟᱣ ᱜᱮ ᱞᱟᱜᱟᱣᱮᱫ ᱵᱚᱱᱟ᱾ ᱵᱟᱠᱷᱟᱱ ᱫᱚ ᱦᱩᱭ ᱦᱚᱸ ᱵᱟᱝ ᱦᱩᱭᱩᱜ ᱠᱟᱱᱟ ᱛᱮ ᱥᱮ᱾
ᱦᱮᱸ ᱛᱚᱵᱮ ᱡᱟᱜᱮ ᱱᱤᱛᱚᱜ ᱫᱚ ᱟᱹᱰᱤ ᱟᱭᱢᱟᱜᱮ ᱢᱟᱱᱮ ᱡᱚᱢ ᱵᱟᱪᱷᱚᱨᱤᱠ ᱡᱚᱢ ᱦᱩᱭ ᱠᱟᱛᱮᱫ ᱦᱚᱸ ᱦᱩᱲᱩ ᱦᱩᱲᱩ ᱪᱟᱣᱞᱮ ᱱᱟᱦᱟᱜ ᱵᱟᱹᱲᱛᱤᱜ ᱠᱟᱱ ᱛᱟᱵᱚᱱ ᱜᱮᱭᱟ ᱥᱮ ᱚᱱᱟ ᱫᱚ ᱱᱟᱦᱟᱜ ᱵᱚᱱ ᱟᱹᱠᱷᱨᱤᱧ ᱮᱫ ᱜᱮᱭᱟ᱾ ᱢᱮᱱᱠᱷᱟᱱ ᱡᱟᱜᱮ ᱡᱟᱦᱟᱸ ᱛᱤᱱᱟᱹᱜ ᱩᱰᱟᱹᱝ ᱟᱵᱚᱣᱟᱜ ᱡᱚᱢ ᱞᱮᱠᱟ ᱡᱩᱫᱤ ᱵᱤᱱᱟᱹ ᱥᱟᱨ ᱪᱟᱯᱟᱱ ᱮᱢ ᱠᱟᱛᱮᱫ ᱵᱚᱱ ᱪᱟᱥ ᱠᱮᱭᱟ ᱚᱱᱟ ᱫᱚ ᱱᱟᱦᱟᱜ ᱟᱹᱰᱤᱜᱮ ᱱᱟᱯᱟᱭ
ᱱᱟᱯᱟᱭ ᱠᱚᱜ-ᱟ ᱦᱳᱭ ᱦᱳᱭ ᱟᱹᱰᱤ ᱜᱮ ᱱᱟᱯᱟᱭ ᱠᱚᱜ-ᱟ ᱚᱱᱟ ᱫᱚ᱾ ᱟᱪᱪᱷᱟ ᱟᱨ ᱟᱯᱮ ᱫᱚ ᱢᱟᱱᱮ ᱵᱟᱨ ᱫᱷᱟᱣ ᱯᱮ ᱪᱟᱥ ᱜᱮᱭᱟ ᱦᱩᱲᱩ ᱥᱮ ᱢᱤᱫ ᱫᱷᱟᱣ ᱜᱮ?
ᱵᱟᱝᱜᱮ ᱢᱤᱫ ᱫᱷᱟᱣ ᱜᱮᱞᱮ ᱪᱟᱥᱟ ᱢᱮᱱᱫᱚ ᱱᱚᱣᱟ ᱥᱮᱨᱢᱟ ᱡᱟᱹᱲᱤ ᱛᱮᱜᱮ ᱱᱟᱦᱟᱜ ᱟᱨ ᱚᱱᱠᱟᱱᱟᱜ ᱟᱭᱢᱟ ᱟᱭᱢᱟ ᱯᱷᱮᱥᱮᱞᱤᱴᱤ ᱢᱮᱱᱟᱜ ᱟᱠᱟᱫ ᱜᱮᱭᱟ ᱟᱭᱢᱟ ᱫᱤᱥᱚᱢ ᱨᱮ ᱢᱮᱱᱠᱷᱟᱱ ᱟᱞᱮ ᱫᱤᱥᱚᱢ ᱨᱮᱫᱚ ᱚᱱᱠᱟᱱᱟᱜ ᱫᱚ ᱵᱟᱹᱱᱩᱜ ᱛᱮ ᱠᱟᱡᱟᱜ ᱜᱮ ᱡᱟ ᱩᱰᱟᱹᱝ ᱜᱮ ᱥᱮᱨᱢᱟ ᱡᱟᱹᱲᱤ ᱛᱮᱜᱮ ᱱᱟᱦᱟᱜ ᱞᱮ ᱪᱟᱥᱟ᱾
ᱟᱪᱪᱷᱟ ᱟᱞᱮ ᱦᱚᱸ᱾ ᱟᱞᱮ ᱦᱚᱸ ᱚᱱᱠᱟᱜᱮ ᱢᱟᱱᱮ ᱥᱮᱨᱢᱟ ᱡᱟᱹᱲᱤ ᱟᱸᱥᱛᱮᱜᱮ ᱛᱚ ᱛᱟᱦᱞᱮ ᱢᱤᱫ ᱫᱷᱟᱣ ᱜᱮ ᱪᱟᱥ ᱫᱚ ᱦᱩᱭᱩᱜ ᱜᱮᱭᱟ᱾ ᱚᱱᱠᱟ ᱫᱚ ᱫᱟᱜ ᱨᱮᱱᱟᱜ ᱥᱩᱵᱤᱫᱷᱟ ᱵᱟᱹᱱᱩᱜ ᱠᱟᱜ-ᱟ᱾ ᱟᱨ ᱵᱟᱠᱷᱟᱱ ᱞᱮ ᱟᱫᱚᱢ ᱟᱫᱚᱢ ᱡᱟᱭᱜᱟ ᱠᱚᱨᱮ ᱧᱮᱞ ᱧᱟᱢᱚᱜ ᱠᱟᱱᱟ ᱡᱮ ᱢᱟᱱᱮ ᱵᱟᱨ ᱫᱷᱟᱣ ᱠᱚ ᱪᱟᱥᱟ ᱫᱟᱜ ᱡᱟᱹᱲᱤ ᱨᱮᱱᱟᱜ ᱥᱩᱵᱤᱫᱟ ᱠᱷᱟᱹᱛᱤᱨ ᱛᱮ᱾ ᱩᱱᱠᱩ ᱫᱚ ᱥᱮᱞᱞᱳ ᱠᱚ ᱛᱟᱦᱮᱱ ᱛᱟᱠᱚᱣᱟ ᱟᱨ ᱚᱱᱮ ᱚᱱᱠᱟ ᱞᱟᱛᱟᱨ ᱧᱚᱜ ᱡᱟᱦᱟᱸ ᱠᱷᱮᱛ ᱠᱚ ᱚᱱᱟ ᱠᱚᱨᱮ ᱫᱚ ᱫᱟᱜ ᱦᱚᱸ ᱛᱟᱦᱮᱱ ᱜᱮᱭᱟ᱾
ᱦᱳᱭ ᱦᱳᱭ ᱦᱮᱸ ᱛᱚᱵᱮ ᱱᱤᱦᱟᱹᱛᱤ ᱟᱵᱚ ᱦᱚᱭᱛᱳ ᱚᱱᱠᱟ ᱱᱟᱜ ᱵᱟᱵᱚᱱ ᱧᱟᱢᱮᱫ ᱨᱮᱦᱚᱸ ᱟᱵᱚ ᱱᱤᱡᱮᱛᱮ ᱡᱩᱫᱤ ᱵᱚᱱ ᱠᱩᱨᱩᱢᱩᱴᱩ ᱯᱮ, ᱢᱤᱫ, ᱵᱟᱨ, ᱯᱮ ᱚᱲᱟᱜ ᱢᱤᱫ ᱠᱟᱛᱮᱫ ᱱᱤᱦᱟᱹᱛᱤ ᱚᱱᱟ ᱦᱚᱸᱵᱚᱱ ᱫᱟᱲᱮᱭᱟᱜ ᱜᱮᱭᱟ ᱦᱮᱸ ᱟᱫᱚ ᱟᱨ ᱱᱮᱛᱟᱨ ᱢᱟ ᱚᱱᱠᱟ ᱢᱟ ᱦᱮᱸ ᱞᱟᱹᱭ ᱢᱮ᱾
ᱦᱮᱸ ᱢᱮᱱᱫᱟᱞᱤᱧ ᱦᱚᱜ-ᱚᱭ ᱡᱮ ᱦᱳᱲᱳ ᱠᱚᱵᱚᱱ ᱪᱟᱥ ᱫᱟ ᱛᱟᱦᱞᱮ ᱚᱱᱟ ᱥᱤ ᱠᱚᱫᱚ ᱪᱮᱫ ᱛᱮᱯᱮ ᱥᱤ ᱵᱟᱲᱟᱭ ᱜᱮᱭᱟ?
ᱥᱤ ᱫᱚ ᱟᱞᱮ ᱫᱤᱥᱚᱢ ᱫᱚ ᱱᱟᱜ ᱟᱹᱰᱤ ᱟᱭᱢᱟ ᱜᱮ ᱠᱟᱰᱟ ᱰᱟᱝᱨᱤ ᱛᱮᱜᱮ ᱱᱟᱦᱟᱜ ᱞᱮ ᱥᱤᱭᱟ᱾ ᱟᱨ ᱢᱤᱫ ᱵᱟᱨ ᱦᱚᱲ ᱢᱮᱱᱟᱜ ᱠᱚᱣᱟ ᱢᱮᱱᱫᱚ ᱡᱟᱦᱟᱸᱭ ᱪᱟᱠᱨᱤ ᱵᱟᱹᱠᱨᱤᱭᱟ ᱠᱚ ᱥᱮ ᱵᱟᱨᱮ ᱚᱨᱮ ᱠᱚᱨᱮ ᱠᱚ ᱛᱟᱦᱮᱱ ᱜᱮᱭᱟ ᱩᱱᱠᱩ ᱠᱚᱫᱚ ᱱᱟᱦᱟᱜ ᱴᱮᱠᱴᱟᱨ ᱠᱚᱛᱮ ᱜᱮ ᱠᱚ ᱥᱤᱭᱟ᱾
ᱟᱪᱪᱷᱟ ᱟᱪᱪᱷᱟ᱾
ᱟᱨ ᱵᱟᱝᱠᱷᱟᱱ ᱫᱚ ᱱᱟᱦᱟᱜ ᱠᱟᱰᱟ ᱰᱟᱹᱝᱨᱤ ᱛᱮᱜᱮ ᱠᱚ ᱥᱤ ᱵᱟᱲᱟᱭᱟ ᱡᱟᱹᱥᱛᱤ ᱫᱚ ᱢᱮᱱᱫᱚ ᱥᱤᱛᱩᱝ ᱫᱤᱱ ᱥᱚᱢᱚᱭ ᱱᱟᱦᱟᱜ ᱩᱱ ᱚᱠᱛᱚ ᱨᱮ ᱢᱤᱫ ᱵᱟᱨ ᱫᱷᱟᱣ ᱠᱟᱛᱮᱫ ᱠᱚ ᱥᱤ ᱠᱟᱜ-ᱟ᱾ ᱱᱤᱛᱚᱜ ᱱᱟᱦᱟᱜ ᱵᱟᱨ ᱯᱮ ᱫᱷᱟᱣ ᱠᱚ ᱥᱤ ᱞᱮᱠᱷᱟᱱ ᱜᱮ ᱦᱟᱜ ᱪᱟᱬᱮ ᱜᱮ ᱞᱚᱥᱚᱫᱚᱜ-ᱟ᱾
ᱦᱳᱭ ᱪᱟᱬᱜᱮ ᱞᱚᱥᱚᱜ ᱦᱩᱭᱩᱜ ᱛᱟᱠᱚᱣᱟ᱾
ᱦᱳᱭ᱾
ᱦᱮᱸᱛᱚ ᱟᱞᱮ ᱥᱮᱫ ᱦᱚᱸ ᱚᱱᱠᱟ ᱦᱮᱸ ᱛᱚᱵᱮ ᱰᱟᱝᱨᱤ ᱛᱮᱜᱮ ᱥᱤ ᱜᱮᱭᱟ ᱠᱚ ᱴᱮᱠᱴᱟᱨ ᱠᱚᱫᱚ ᱵᱟᱝ ᱪᱟᱹᱞᱩᱜ ᱜᱮᱭᱟ᱾ ᱟᱫᱚ ᱟᱹᱰᱤ ᱠᱚᱢ ᱦᱚᱲ ᱦᱮᱱᱟᱜ ᱠᱟᱜ ᱠᱚᱣᱟ ᱡᱟᱦᱟᱸ ᱫᱚ ᱴᱮᱠᱴᱟᱨ ᱛᱮᱠᱚ ᱥᱤ ᱦᱚᱪᱚᱭ ᱜᱮᱭᱟ ᱠᱚ᱾
ᱦᱮᱸ ᱡᱟᱜᱜᱮ ᱡᱟ ᱩᱰᱟᱹᱝ ᱴᱟᱭᱤᱢ ᱠᱚ ᱮᱢᱟᱜ ᱞᱟᱝ ᱛᱟᱦᱮ ᱚᱱᱟ ᱴᱟᱭᱤᱢ ᱦᱟᱜ ᱯᱨᱟᱭ ᱪᱟᱵᱟ ᱦᱮᱡ ᱮᱱᱟ
ᱦᱳᱭ ᱦᱳᱭ᱾
ᱦᱮᱸ ᱢᱟ ᱛᱟᱦᱚᱞᱮ ᱡᱚᱦᱟᱸᱨ ᱜᱮ ᱦᱮᱸ᱾
ᱦᱳᱭ ᱡᱚᱦᱟᱸᱨ ᱜᱮ᱾